ᱦᱮᱞᱳ᱾
ᱡᱚᱦᱟᱨ ᱜᱮ ᱜᱚᱝᱠᱮ᱾
ᱦᱳᱭ ᱡᱚᱦᱟᱨ ᱡᱚᱦᱟᱨ᱾
ᱪᱮᱫ ᱵᱤᱱ ᱪᱤᱠᱟᱹᱭ ᱫᱟ?
ᱪᱮᱫ ᱜᱮ ᱵᱟᱝ, ᱫᱩᱲᱩᱵ ᱵᱟᱲᱟ ᱦᱩᱭ ᱟᱠᱟᱱᱟ, ᱪᱮᱫ ᱵᱤᱱ ᱪᱤᱠᱟᱹᱭᱟ, ᱱᱚᱣᱟ ᱟᱨᱠᱤ ᱡᱟᱹᱯᱩᱫ ᱤᱭᱟᱹᱨᱮ᱾
ᱵᱟᱝ ᱪᱤᱠᱟᱹᱭ ᱦᱩᱭᱩᱜ ᱠᱟᱱᱟ᱾ ᱟᱹᱵᱤᱱ ᱪᱮᱫ ᱵᱤᱱ ᱪᱤᱠᱟᱹᱭᱮᱼᱟ?
ᱦᱮᱸ ᱟᱹᱞᱤᱧ ᱫᱲᱩᱵ ᱟᱠᱟᱱᱟᱞᱤᱧ᱾
ᱚ ᱟᱨ ᱛᱟᱦᱞᱮ ᱚᱠᱟ ᱫᱤᱥᱚᱢ ᱠᱷᱚᱱ ᱵᱤᱱ ᱞᱟᱹᱭᱮᱼᱟ ᱜᱚᱝᱠᱮ?
ᱟᱹᱞᱤᱧ ᱫᱚ ᱵᱟᱸᱠᱩᱲᱟ ᱰᱤᱥᱴ
ᱚᱻ ᱟᱪᱪᱷᱟ ᱟᱪᱪᱷᱟ᱾
ᱟᱹᱵᱤᱱ?
ᱟᱹᱞᱤᱧ ᱫᱚ ᱯᱩᱨᱩᱞᱤᱭᱟᱹ ᱠᱷᱚᱱ ᱱᱷᱟᱜ ᱞᱤᱧ ᱞᱟᱹᱭᱮᱫᱼᱟ᱾
ᱟᱪᱪᱷᱟ, ᱚᱲᱟᱜ ᱠᱚᱨᱮ ᱱᱟᱯᱟᱭ ᱜᱮᱛᱚ?
ᱦᱳᱭ, ᱚᱲᱟᱜ ᱠᱚᱨᱮ ᱫᱚ ᱱᱟᱯᱟᱭ ᱜᱮ, ᱱᱤᱛᱳᱜ ᱥᱩᱢᱩᱝ ᱫᱚ ᱟᱯᱮ ᱠᱚᱜᱮ?
ᱦᱩᱸ ᱱᱚᱰᱮ ᱦᱚᱸ ᱱᱟᱯᱟᱭ ᱜᱮ᱾
ᱛᱟᱦᱞᱮ ᱜᱚᱝᱠᱮ, ᱪᱟᱥ ᱠᱚᱫᱚ ᱯᱮ ᱛᱤᱱᱟᱹᱜ ᱥᱟᱹᱜᱤᱧᱮᱜᱼᱟ?
ᱪᱮᱫ ᱵᱤᱱ ᱞᱟᱹ
ᱞᱟᱹᱭ ᱫᱟᱞᱤᱧ, ᱪᱟᱥ ᱠᱚᱫᱚᱯᱮ ᱛᱤᱱᱟᱹᱜ ᱥᱟᱹᱜᱤᱧᱮᱜᱼᱟ, ᱛᱟᱦᱞᱮ?
ᱚᱻ ᱚᱱᱟ ᱮᱛᱚ ᱛᱚᱞᱟ ᱜᱤᱰᱤ ᱦᱩᱭ ᱟᱠᱟᱱᱟ᱾
ᱚ ᱱᱮᱜ-ᱮ ᱱᱮᱜ-ᱮ ᱛᱚᱞᱟ ᱜᱤᱰᱤ ᱦᱩᱭ ᱟᱠᱟᱱᱟ ᱵᱟᱝ?
ᱦᱩᱸ ᱦᱩᱸ ᱦᱩ, ᱫᱟᱜ ᱦᱚ ᱵᱮᱥ ᱞᱟᱦᱟ ᱛᱮᱫᱚ ᱵᱟᱭ ᱫᱟᱜᱮᱫ ᱛᱮᱜᱮ ᱥᱮ ᱫᱤᱱ ᱠᱷᱚᱱ ᱵᱷᱟᱹᱜᱤ ᱜᱮ ᱫᱟᱜ ᱫᱟᱭ?
ᱦᱳᱭ ᱦᱳᱭ, ᱛᱟᱦᱞᱮ ᱛᱚᱞᱟ ᱠᱚᱫᱚ ᱦᱟᱨᱟᱣ ᱟᱠᱟᱱᱟ ᱥᱮ ᱟᱹᱣᱨᱤ?
ᱟᱹᱣᱰᱤ ᱟᱹᱣᱲᱤ ᱦᱟᱨᱟᱜᱼᱟ, ᱚᱱᱟ ᱫᱚ᱾
ᱚ ᱟᱪᱪᱷᱟ᱾ ᱱᱚᱛᱮ ᱦᱚᱸ ᱚᱱᱠᱟ ᱜᱮ ᱱᱤᱛᱚᱜ ᱫᱚ᱾ ᱟᱹ ᱛᱚᱞᱟ ᱠᱚᱫᱚ ᱦᱩᱭ ᱫᱚ ᱦᱩᱭ ᱜᱚᱛᱮᱡ ᱟᱠᱟᱱᱟ, ᱟᱫᱚ ᱱᱚᱶᱟ ᱫᱟᱜ ᱡᱟᱹᱲᱤ ᱜᱮ᱾ ᱮ ᱵᱟᱭ ᱡᱟᱹᱲᱤ ᱛᱮ, ᱛᱷᱩᱠᱩᱢ ᱦᱟᱛᱟᱲ ᱢᱮᱱᱟᱜ ᱠᱟᱫᱟ ᱪᱟᱥ ᱠᱟᱹᱢᱤ ᱥᱮᱫ ᱫᱚ ᱦᱟᱸᱜ᱾
ᱱᱚᱸᱠᱟ ᱱᱚᱛᱮ ᱫᱚ ᱫᱟᱜ ᱮᱫ ᱜᱮᱭᱟ ᱯᱨᱟᱭ ᱫᱤᱱ ᱜᱮ᱾
ᱦᱳᱭ, ᱟᱫᱚ ᱱᱚᱛᱮ ᱦᱚᱸ ᱫᱟᱜ ᱢᱟᱭ ᱫᱟᱜ-ᱮᱫ ᱜᱮᱭᱟ, ᱛᱚ ᱚᱱᱠᱟ ᱫᱷᱟᱨᱟ ᱫᱚ ᱵᱟᱭ ᱢᱟᱱᱮ ᱠᱷᱮᱛ ᱠᱚ ᱚ ᱫᱟᱜᱚᱜ ᱞᱮᱠᱟ ᱫᱚ ᱦᱟᱸᱜ
ᱟᱪᱪᱷᱟ᱾ ᱵᱟᱝ ᱱᱚᱛᱮ ᱫᱚ ᱵᱷᱟᱹᱜᱤ ᱜᱮ ᱮᱠᱷᱚᱱ ᱛᱚ ᱫᱟᱜ ᱮᱫᱟᱭ ᱰᱮᱞᱤ᱾ ᱮ ᱱᱤᱛᱚᱜ ᱜᱮ ᱠᱟᱹᱴᱤᱡ ᱟᱹᱥᱩᱲ ᱦᱚᱸ ᱦᱚᱸ ᱮ ᱱᱤᱛᱚᱜ ᱠᱟᱹᱴᱤᱡ ᱮ ᱛᱷᱤᱨ ᱠᱟᱜᱼ ᱟᱭ᱾
ᱟᱪᱪᱷᱟ
ᱮ ᱥᱮᱛᱟᱜ ᱨᱮᱦᱚᱸ ᱠᱟᱹᱴᱤᱡ ᱜᱮ ᱫᱟᱜ ᱮᱫ ᱛᱟᱦᱮᱸᱜ᱾
ᱚ ᱥᱮᱛᱟᱜ ᱫᱟᱜ ᱮᱫ ᱛᱟᱦᱮᱸᱫ, ᱵᱟᱝ?
ᱦᱩᱸ᱾
ᱚᱻ ᱜᱚᱝᱠᱮ ᱞᱟᱹᱭᱮᱫ ᱞᱤᱧ ᱛᱟᱦᱞᱮ ᱚᱞᱚᱜ ᱡᱤᱭᱚᱱ ᱫᱚ? ᱵᱮᱱ ᱰᱩᱜᱤ ᱠᱮᱜᱼᱟ ᱥᱮ, ᱚᱞᱚᱜ ᱡᱤᱭᱚᱱ ᱫᱚ ᱞᱟᱹᱭ ᱫᱟᱞᱤᱧ? ᱚᱞᱚᱜ ᱦᱩᱭᱩᱜ ᱠᱟᱱ ᱜᱮᱭᱟ ᱵᱟᱝ? ᱚᱦᱚ᱾ ᱛᱟᱦᱞᱮ ᱚᱠᱟ ᱨᱮ ᱵᱤᱱ ᱚᱞᱚᱜ ᱠᱟᱱᱟ ᱱᱤᱛᱚᱜ ᱫᱚ?
ᱵᱟᱸᱠᱩᱲᱟ᱾
ᱛᱟᱦᱞᱮ ᱢᱟᱨᱟᱝ ᱵᱤᱫᱽᱫᱟᱹᱜᱟᱲ ᱥᱮᱫ ᱵᱤᱱ ᱥᱮᱱ ᱠᱟᱱᱟ ᱥᱮ ᱦᱟᱸᱜ?
ᱵᱟ ᱵᱟ ᱵᱟ᱾ ᱦᱮ ᱱᱟᱶᱟ ᱞᱤᱧ, ᱵᱟᱸᱠᱩᱲᱟ ᱞᱤᱧ ᱪᱟᱞᱟᱣ ᱵᱷᱚᱨᱛᱤ ᱦᱩᱭ ᱟᱠᱟᱱᱟ᱾
ᱟᱪᱪᱷᱟ, ᱛᱟᱦᱚᱞᱮ ᱜᱚᱝᱠᱮ ᱚᱠᱟ ᱪᱟᱱᱟᱪ ᱨᱮ ᱵᱤᱱ ᱚᱞᱚᱜ ᱠᱟᱱᱟ?
ᱱᱮᱜ-ᱮ ᱯᱷᱟᱥᱴ ᱤᱭᱟᱨ ᱪᱟᱞᱟᱜ ᱠᱟᱱᱟ ᱾
ᱚ ᱦᱚᱸ, ᱯᱳᱭᱞᱳ ᱥᱮᱨᱢᱟ ᱵᱟᱝ?
ᱦᱮᱸ, ᱦᱩᱸ ᱦᱩᱸ ᱾
ᱚ ᱱᱟᱯᱟᱭ ᱾ ᱟᱹᱞᱤᱧ ᱫᱚ ᱟᱨ ᱢᱤᱫ ᱥᱮᱨᱢᱟ ᱠᱷᱟᱱ ᱜᱮ ᱯᱩᱨᱟᱹᱜ ᱠᱟᱱ ᱛᱟᱹᱞᱤᱧᱟ ᱾ ᱚᱞᱚᱜ ᱡᱤᱭᱚᱱ ᱫᱚ ᱢᱟᱱᱮ ᱱᱚᱣᱟ ᱤᱭᱟᱹ ᱫᱚ ᱠᱚᱞᱮᱡᱽ ᱫᱚ ᱦᱟᱸᱜ ᱾ ᱟᱨ ᱢᱤᱫ ᱥᱮᱨᱢᱟ ᱠᱷᱟᱱ ᱜᱮ ᱯᱩᱨᱟᱹᱜ ᱛᱟᱹᱞᱤᱧᱟ ᱾ ᱦᱮᱞᱳ ᱾ ᱟᱠᱟᱭ ᱮᱱᱟ ᱵᱤᱱ ᱜᱚᱝᱠᱮ? ᱦᱮᱞᱳᱻ